ᱫᱟ ᱜᱚᱝᱠᱮ ᱚ ᱟᱫᱚ ᱵᱷᱟᱜᱤ ᱜᱮ
ᱦᱳᱭ ᱵᱷᱟᱜᱤ ᱜᱮ
ᱚ ᱟᱨ ᱪᱮᱫ ᱠᱚᱵᱤᱱ ᱪᱤᱠᱟᱹ ᱵᱟᱲᱟᱭᱮᱫᱟ ᱜᱚᱝᱠᱮ
ᱪᱮᱫ ᱦᱚᱸ ᱵᱟᱝᱜᱮ ᱱᱚᱜ ᱚᱭ ᱱᱤᱛᱚᱜ ᱫᱚ ᱫᱩᱲᱩᱵ ᱵᱟᱲᱟ ᱠᱟᱱᱟᱞᱤᱧ
ᱚ ᱟᱼᱪᱷᱟ ᱟᱼᱪᱷᱟ ᱟᱹᱞᱤᱧ ᱦᱚᱸ ᱦᱚᱜᱼᱚᱭ ᱱᱤᱛᱜᱮ ᱡᱚᱢ ᱵᱟᱲᱟ ᱠᱮᱜᱼᱟ ᱞᱤᱧ ᱠᱟᱹᱴᱤᱡ ᱟᱫᱚ ᱦᱚᱜᱼᱚᱭ ᱱᱤᱛᱳᱜ ᱫᱚ ᱫᱩᱲᱩᱵ ᱵᱟᱲᱟ ᱠᱟᱱᱟᱞᱤᱧ ᱠᱟᱹᱴᱤᱡ ᱡᱤᱨᱟᱹᱜ ᱠᱟᱱᱟᱞᱤᱧ ᱟᱨ ᱪᱮᱫ
ᱟᱻᱪᱷᱟ ᱟᱪᱷᱟ ᱱᱟᱯᱟᱭ ᱠᱟᱛᱷᱟ ᱛᱟᱦᱞᱮ ᱚᱠᱟᱴᱟᱜ ᱦᱮᱸ ᱞᱟᱹᱭ ᱵᱤᱱ
ᱞᱟᱹᱭᱟᱧ ᱚᱱᱛᱮᱨᱮ ᱟᱵᱚᱦᱚᱣᱟ ᱠᱚᱨᱮᱱᱟᱜ ᱪᱮᱫ ᱠᱚ ᱠᱷᱚᱵᱚᱨ ᱱᱚᱛᱮ ᱢᱟ ᱨᱤᱢᱤᱞ ᱠᱟᱜᱼᱮ ᱚᱱᱛᱮ ᱨᱮ ᱨᱤᱢᱤᱞ ᱠᱟᱜ ᱟᱭ ᱥᱮ ᱪᱮᱫ ᱯᱟᱞᱮ
ᱦᱳᱭ ᱦᱳᱭ ᱱᱚᱜ ᱚᱭ ᱨᱤᱢᱤᱞ ᱠᱟᱜ ᱜᱮᱭᱟᱭ ᱚᱱᱠᱟ ᱧᱮᱞᱚᱜ ᱠᱟᱱᱟ ᱦᱟᱸᱜ ᱫᱟᱜ ᱦᱤᱡᱩᱜ ᱞᱮᱠᱟ
ᱦᱳᱭ ᱟᱫᱚ ᱟᱥᱟᱲ ᱵᱚᱸᱜᱟ ᱫᱟᱜ ᱵᱟᱝ ᱦᱤᱡᱩᱜᱼᱟ ᱟᱨᱚ ᱚᱠᱟᱛᱮ ᱪᱟᱞᱟᱜᱼᱟ
ᱦᱳᱭ ᱦᱳᱭ ᱟᱥᱟᱲ ᱵᱚᱸᱜᱟ ᱢᱟ ᱫᱟᱜ ᱫᱤᱱ ᱜᱮ ᱯᱟᱲᱟᱜ ᱠᱟᱱᱟ ᱥᱮ
ᱦᱩᱸ ᱟᱫᱚ ᱜᱚᱝᱠᱮ ᱨᱚᱦᱚᱭ ᱠᱚᱯᱮ ᱟᱨᱚᱢᱵᱚ ᱠᱟᱜ ᱥᱮ ᱵᱟᱝ
ᱵᱟᱝᱜᱮ ᱨᱚᱦᱚᱭ ᱠᱚᱫᱚ ᱦᱟᱸᱜ ᱟᱹᱣᱨᱤ ᱮᱦᱚᱵᱚᱜ ᱦᱩᱭᱩᱜᱼᱟ ᱛᱚᱵᱮ ᱱᱚᱜᱼᱚᱭ ᱩᱸ ᱮ ᱟᱭᱢᱟ ᱫᱤᱱ ᱜᱟᱱ ᱦᱩᱭᱱᱟ ᱪᱟᱨᱟ ᱠᱚᱫᱚ ᱦᱟᱜ ᱜᱤᱰᱤ ᱵᱟᱲᱟ ᱦᱩᱭ ᱠᱟᱱᱟ ᱟᱫᱚ ᱨᱚᱦᱚᱭ ᱠᱚᱫᱚ ᱦᱟᱸᱜ ᱟᱹᱣᱨᱤ ᱨᱚᱦᱚᱭ ᱦᱩᱭᱩᱜᱼᱟ
ᱛᱚᱵᱮ ᱜᱚᱝᱠᱮ ᱟᱞᱮ ᱫᱚ ᱱᱚᱛᱮ ᱫᱚ ᱛᱟᱭᱱᱚᱢ ᱜᱚᱫᱽ ᱠᱟᱱᱟᱞᱮ ᱟᱞᱮ ᱫᱚ ᱠᱷᱚᱛ ᱠᱚᱛᱮᱫ ᱜᱤᱲᱤ ᱠᱟᱜᱼᱟ ᱞᱮ ᱟᱫᱚ ᱫᱟᱜ ᱞᱟᱹᱜᱤᱫ ᱞᱮ ᱮ ᱛᱟᱸᱜᱤ ᱠᱟᱜᱼᱟ ᱡᱮ ᱟᱥᱟᱲ ᱵᱚᱸᱜᱟ ᱦᱚᱸ ᱥᱮᱴᱮᱨᱚᱜᱼᱟ᱾ ᱟᱫᱚ ᱫᱟᱜ ᱦᱮᱡ ᱞᱮᱱᱠᱷᱟᱱ ᱚᱱᱟ ᱫᱟᱜ ᱞᱚᱥᱚᱫ ᱛᱮᱜᱮ ᱱᱟᱦ ᱞᱮ ᱥᱤᱭᱟ ᱟᱫᱚ ᱚᱱᱟ ᱜᱮ ᱛᱟᱸᱜᱤ ᱠᱟᱜ‌ ᱟᱞᱮ ᱱᱤᱛᱚᱜ ᱦᱚᱸᱜ ᱚᱭ ᱫᱟᱜ ᱟᱨ ᱫᱟᱜ ᱵᱟᱭ ᱫᱟᱲᱟ ᱵᱟᱲᱟᱭᱮᱫᱼᱟ ᱛᱚ᱾ ᱨᱤᱢᱤᱞ ᱛᱮᱫ ᱜᱮᱭ ᱨᱤᱢᱤᱞ ᱠᱟᱜ ᱟᱭ ᱠᱤᱱᱛᱩ ᱫᱟᱜ ᱢᱟ ᱧᱩᱛᱩᱢ ᱫᱟᱜ ᱧᱩᱛᱩᱢ ᱜᱮ ᱵᱟᱹᱱᱩᱜ ᱟᱸᱱᱤᱡ᱾
ᱦᱳᱭ ᱦᱳᱭ᱾
ᱟᱫᱚ ᱦᱚᱸᱜᱼᱚᱭ ᱡᱟᱭᱦᱳᱠ ᱡᱷᱤᱯᱤᱨ ᱡᱷᱤᱯᱤᱨ ᱫᱟᱜ ᱵᱟᱲᱟᱭᱟ ᱨᱤᱢᱤᱞ ᱵᱟᱲᱟᱭᱟ ᱡᱩᱨ ᱛᱮᱫᱚ ᱵᱟᱭ ᱫᱟᱜᱟ᱾
ᱦᱮᱸ ᱦᱮᱸ᱾ ᱛᱟᱦᱚᱞᱮ ᱥᱤᱛᱩᱝ ᱠᱚᱫᱚ ᱛᱟᱦᱚᱞᱮ ᱪᱮᱫ ᱞᱮᱠᱟ ᱟᱯᱮ ᱥᱮᱱ ᱫᱚ ᱟᱹᱰᱤ ᱡᱟᱹᱥᱛᱤ ᱥᱤᱛᱩ ᱠᱟᱱᱟ ᱪᱮ ᱚᱱᱠᱟ ᱫᱚ ᱵᱟᱝ ᱜᱮ
ᱦᱚᱸ ᱜᱚᱝᱠᱮ ᱠᱤᱪᱷᱩ ᱫᱤᱱ ᱞᱟᱦᱟ ᱨᱮᱜᱮ ᱩᱹᱰᱤ ᱵᱷᱟᱹᱜᱤ ᱜᱮ ᱥᱤᱛᱩᱝ ᱮᱫ ᱛᱟᱦᱮᱸᱫ ᱫᱚᱭ ᱫᱚᱢᱮ ᱩᱰᱷᱤ ᱟᱲᱤᱥ ᱜᱮ ᱯᱩᱨᱟᱹ ᱵᱩᱡᱷᱟᱹᱣ ᱜᱚᱫᱟ ᱵᱤᱱ ᱯᱩᱨᱟᱹ ᱡᱟ ᱥᱤᱛᱩᱝ ᱢᱟᱱᱮ ᱥᱤᱛᱩᱝ ᱨᱮ ᱩᱲᱩᱠ ᱜᱮ ᱵᱟᱹᱵᱤᱱ ᱫᱟᱲᱮᱭᱟᱜᱼᱟ ᱮᱛ ᱛᱚ ᱥᱤᱛᱩᱝ ᱢᱟᱱᱮ ᱚᱠᱚᱭ ᱢᱟᱱᱮ ᱯᱩᱨᱟᱹ ᱵᱚᱦᱚᱜ ᱟᱪᱩᱨ ᱜᱚᱫᱚᱜ ᱛᱟᱵᱤᱱᱟ ᱯᱩᱨᱟᱹ ᱮᱛᱚ ᱥᱤᱛᱩᱝ ᱟᱨ ᱪᱮᱫ ᱫᱚᱢᱮ ᱫᱚᱢᱮ ᱵᱟᱹᱲᱛᱤ ᱥᱤᱛᱩᱝ ᱛᱟᱦᱮ ᱞᱮᱱᱟ ᱱᱤᱛᱚᱜ ᱫᱟᱜ ᱫᱤᱱ ᱦᱮᱡ ᱠᱟᱱᱟ ᱡᱟᱭᱦᱳᱠ ᱤᱭᱟᱹ ᱴᱟᱜ ᱨᱮᱭᱟᱲ ᱜᱚᱫ ᱠᱟᱱᱟ ᱵᱟᱝᱠᱷᱟᱱ ᱫᱚ ᱥᱟᱹᱨᱤᱜᱮ ᱜᱚᱝᱠᱮ ᱡᱟ ᱥᱤᱛᱩᱝ ᱤᱧ ᱢᱤᱫ ᱫᱤᱱ ᱤᱧ ᱪᱟᱞᱟ ᱞᱮᱱᱟ ᱵᱟᱦᱮᱨᱮ ᱛᱮ ᱴᱮᱨᱮᱱ ᱛᱮ ᱟᱨ ᱴᱨᱮᱱ ᱢᱟ ᱚᱱᱟ ᱞᱳᱠᱟᱞ ᱴᱨᱮᱱ ᱫᱚᱢᱮ ᱵᱷᱤᱲ
ᱦᱳᱭ᱾
ᱟᱫᱚ ᱚᱱᱟ ᱵᱷᱤᱲ ᱨᱮ ᱢᱟᱹᱭᱫᱚ ᱮᱢᱚᱱ ᱵᱚᱦᱚᱜ ᱠᱚ ᱟᱪᱩᱨ ᱮᱱ ᱛᱟᱹᱞᱤᱧᱟ ᱮᱠᱫᱚᱢ ᱵᱚᱦᱚᱜ ᱜᱮ ᱟᱪᱩᱨ ᱟᱪᱩᱨ ᱞᱤᱧ ᱵᱩᱡᱷᱟᱹᱣ ᱮᱫ ᱛᱟᱦᱮᱸᱱᱟ᱾ ᱮᱠᱫᱚᱢ ᱛᱟᱨᱯᱚᱨ ᱚᱸᱰᱮ ᱢᱤᱫ ᱴᱮᱱ ᱫᱩᱲᱩᱵ ᱡᱟᱭᱜᱟ ᱢᱤᱫ ᱦᱚᱲᱤᱧ ᱞᱟᱹᱭ ᱟᱫᱮᱭᱟ ᱪᱮᱫ ᱠᱟᱛᱟᱨᱤᱧ ᱵᱩᱡᱷᱟᱹᱜᱮᱼᱟ ᱠᱟᱹᱴᱤᱡ ᱫᱩᱲᱩᱵ ᱮᱢᱟᱹᱧ ᱢᱮᱥᱮ ᱦᱮᱸ ᱡᱟᱭᱦᱳᱠ ᱩᱹᱰᱤ ᱥᱟᱨᱦᱟᱣ ᱦᱚᱲ ᱩᱱᱤ ᱠᱟᱹᱴᱤᱡ ᱫᱩᱲᱩᱵ ᱮ ᱮᱢᱟ ᱫᱤᱧᱟ ᱟᱫᱚ ᱤᱧ ᱟᱰᱤ ᱟᱰᱤ ᱥᱟᱨᱦᱟᱣ᱾ ᱟᱫᱚ ᱡᱟᱭᱦᱳᱠ ᱵᱷᱟᱜᱤ ᱛᱟᱨᱯᱚᱨ ᱫᱩᱲᱩᱵ ᱵᱟᱲᱟ ᱠᱟᱛᱮᱫ ᱵᱷᱟᱜᱤ ᱞᱤᱧ ᱵᱩᱡᱷᱟᱹᱣ ᱠᱮᱜᱼᱟ ᱟᱨ ᱪᱮᱫ᱾ ᱵᱟᱝᱠᱷᱟᱱ ᱟᱫᱚ ᱛᱟᱨᱯᱚᱨ ᱤᱥᱴᱮᱥᱚᱱ ᱨᱮ ᱟᱬᱜᱚ ᱣᱟᱛᱮᱜ ᱢᱮᱫᱦᱟ ᱠᱚ ᱠᱟᱹᱴᱤᱡ ᱫᱟᱜ ᱛᱮ ᱠᱟᱴᱤᱡ ᱤᱨᱪᱤ ᱵᱟᱲᱟᱭᱮᱱᱟᱞᱤᱧ ᱢᱮᱫᱦᱟ ᱠᱚᱨᱮ ᱟᱫᱚ ᱛᱟᱨᱯᱚᱨ ᱡᱟᱭᱦᱳᱠ ᱯᱷᱮᱱ ᱞᱟᱛᱟᱨ ᱨᱮ ᱫᱩᱲᱩᱵ ᱟᱛᱮᱜ ᱤᱥᱴᱮᱥᱚᱱ ᱨᱮ ᱤᱥᱴᱮᱥᱚᱱ ᱨᱮ ᱚᱱᱟ ᱯᱷᱮᱱ ᱞᱟᱛᱟᱨ ᱦᱚᱸ ᱛᱚ ᱞᱚᱞᱚ ᱦᱟᱣᱟ ᱜᱮ ᱟᱫᱚ ᱡᱟᱭᱦᱳᱠ᱾ ᱫᱟᱜ ᱠᱚ ᱢᱮᱫ ᱢᱮᱫᱦᱟ ᱠᱚᱨᱮ ᱤᱨᱪᱤ ᱵᱟᱲᱟ ᱛᱮᱫ ᱜᱮ ᱟᱫᱚ ᱡᱟᱦᱟᱸ ᱠᱟᱹᱢᱤ ᱠᱷᱟᱹᱛᱤᱨ ᱪᱟᱞᱟᱣ ᱦᱩᱭ ᱞᱮᱱᱟ ᱚᱱᱟ ᱠᱟᱹᱢᱤ ᱥᱮᱫ ᱪᱟᱞᱟᱣ ᱦᱩᱭᱱᱟ᱾ ᱟᱨ ᱪᱮᱫ᱾
ᱦᱟᱸ
ᱟᱫᱚ ᱛᱚᱵᱮ ᱜᱚᱝᱠᱮ ᱵᱟᱦᱟ ᱢᱟᱜᱢᱚᱬᱮ ᱱᱤᱭᱟᱹ ᱥᱚᱢᱚᱭ ᱜᱮᱛᱚ ᱛᱳᱢᱟᱨ ᱵᱟᱦᱟ ᱥᱚᱢᱚᱭ ᱢᱟ ᱯᱟᱨᱚᱢ ᱟᱠᱟᱱᱟ᱾ ᱱᱤᱭᱟᱹ ᱥᱚᱢᱚᱭ ᱢᱟ ᱢᱟᱜ ᱢᱚᱬᱮ ᱥᱚᱢᱚᱭ᱾ ᱢᱟᱜᱢᱚᱬᱮᱜ ᱜᱮᱭᱟ ᱯᱮ ᱥᱮ ᱵᱟᱝᱟ ᱱᱤᱭᱟᱹ ᱥᱚᱢᱚᱭ? ᱥᱮ ᱟᱯᱮ ᱫᱚ ᱵᱟᱦᱟ
ᱟᱞᱮ ᱫᱚ ᱟᱹᱞᱤᱧ ᱫᱚ ᱪᱮᱫ ᱞᱤᱧ ᱞᱟᱹᱭ ᱟᱵᱤᱱᱟ ᱚᱱᱮ ᱦᱟᱸᱜ ᱢᱟᱜᱢᱚᱬᱮ ᱫᱚ ᱟᱞᱮ ᱥᱮᱱ ᱫᱚ ᱦᱟᱸᱜ ᱱᱤᱛ ᱫᱷᱟᱹᱵᱤᱡ ᱛᱮ ᱟᱹᱣᱨᱤ ᱞᱤᱧ ᱧᱮᱞᱟ ᱛᱚ᱾ ᱛᱚᱵᱮ ᱟᱞᱮ ᱥᱮᱱ ᱫᱚ ᱚᱱᱮ ᱥᱮᱨᱢᱟ ᱠᱮ ᱥᱮᱨᱢᱟ ᱡᱟᱦᱟᱸ ᱵᱟᱦᱟ ᱵᱚᱸᱜᱟ ᱦᱩᱭᱩᱜ ᱫᱚ ᱚᱱᱟ ᱥᱩᱢᱩᱝ ᱜᱮ ᱦᱟᱸᱜ ᱢᱟᱱᱟᱣᱟᱞᱮ ᱟᱫᱚ ᱟᱸᱡᱚᱢ ᱠᱟᱜᱼᱟ ᱞᱤᱧ ᱵᱟᱦᱟ ᱦᱚᱸᱞᱤᱧ ᱟᱸᱡᱚᱢ ᱠᱟᱜᱼᱟ ᱟᱨ ᱢᱟᱜ ᱢᱚᱬᱮ ᱦᱚᱞᱤᱧ ᱟᱸᱡᱚᱢ ᱠᱟᱜᱼᱟ᱾ ᱟᱫᱚ ᱡᱩᱫᱤ ᱟᱵᱮᱱ ᱵᱮᱱ ᱵᱟᱲᱟᱭ ᱠᱷᱟᱱ ᱱᱚᱣᱟ ᱵᱟᱦᱟ ᱟᱨ ᱢᱟᱜ ᱢᱚᱬᱮ ᱨᱮ ᱡᱟᱦᱱᱟᱜ ᱯᱷᱟᱨᱟᱠ ᱢᱮᱱᱟᱜᱼᱟ ᱥᱮ ᱵᱟᱝ ᱜᱮ
ᱟ ᱢᱟᱱᱮ ᱵᱟᱦᱟ ᱟᱨ ᱢᱟᱜ ᱢᱚᱬᱮ ᱨᱮᱫᱚ ᱯᱷᱟᱨᱟᱠ ᱫᱚ ᱵᱟᱹᱱᱩᱜ ᱱᱤᱡ ᱢᱟᱱᱮ ᱠᱟᱹᱴᱤᱡ ᱠᱟᱹᱴᱤᱡ ᱚᱱᱟ ᱵᱚᱸᱜᱟ ᱵᱩᱨᱩ ᱛᱟᱨᱯᱚᱨ ᱥᱮᱨᱮᱧ ᱨᱮᱱᱟᱜ ᱚᱱᱟ ᱠᱚᱜᱮ ᱠᱟᱹᱴᱤᱡ ᱠᱟᱹᱴᱤᱡ ᱯᱷᱟᱨᱟᱠ ᱢᱮᱱᱟᱜᱼᱟ ᱡᱮᱢᱚᱱ ᱵᱟᱦᱟ ᱨᱮᱫᱚ ᱵᱟᱦᱟ ᱨᱮᱦᱚᱸ ᱠᱚ ᱫᱚᱱᱟ ᱟᱨ ᱢᱟᱜ ᱢᱚᱬᱮ ᱨᱮᱦᱚᱸ ᱠᱚ ᱫᱚᱱᱟ ᱠᱤᱱᱛᱩ ᱵᱟᱦᱟ ᱨᱮᱫᱚ ᱟᱸ ᱟᱸ ᱟᱢᱟᱜ ᱛᱳᱢᱟᱨ ᱤᱭᱟᱹ ᱢᱟᱱᱮ ᱵᱟᱦᱟ ᱨᱮᱱᱟᱜ ᱥᱮᱨᱮᱧ ᱠᱚ ᱟᱞᱟᱫᱟ ᱟᱨ ᱢᱟᱜᱢᱚᱬᱮ ᱨᱮᱱᱟᱜ ᱥᱮᱨᱮᱧ ᱠᱚ ᱟᱞᱟᱫᱟ ᱾ ᱟᱨ ᱵᱟᱦᱟ ᱨᱮᱫᱚ ᱮᱴᱟᱜ ᱮᱴᱟᱜ ᱵᱚᱸᱜᱟ ᱠᱚ ᱵᱚᱸᱜᱟ ᱟᱠᱚᱣᱟ ᱟᱨ ᱢᱟᱜ ᱢᱚᱬᱮ ᱨᱮᱦᱚᱸ ᱢᱟᱱᱮ ᱟᱞᱟᱫᱟ ᱵᱚᱸᱜᱟ ᱠᱚ ᱵᱚᱸᱜᱟ ᱟᱠᱚᱣᱟ ᱟᱨ ᱪᱮᱫ
ᱟᱸ ᱟᱹᱰᱤ ᱱᱟᱯᱟᱭ ᱠᱟᱛᱷᱟ ᱱᱚᱣᱟ ᱫᱚ ᱵᱟᱞᱤᱧ ᱵᱟᱲᱟᱭ ᱛᱟᱦᱮᱱᱟ ᱟᱵᱮᱱ ᱜᱚᱴᱟ ᱛᱮᱞᱤᱧ ᱵᱟᱲᱟᱭ ᱧᱟᱢ ᱠᱮᱼᱟ
ᱦᱩᱸ ᱢᱟᱱᱮ ᱵᱚᱸᱜᱟ ᱵᱩᱨᱩ ᱠᱚᱦᱚᱸ ᱟᱞᱟᱫᱟ ᱜᱮᱭᱟ ᱠᱚ ᱟᱫᱚ ᱚᱱᱮ ᱛᱳᱢᱟᱨ ᱮᱠᱤ ᱜᱮ ᱪᱮᱫᱟᱜ ᱵᱩᱡᱷᱟᱹᱜᱼᱟ ᱠᱟᱨᱚᱱ ᱚᱱᱮ ᱵᱟᱦᱟ ᱨᱮᱦᱚᱸ ᱠᱚ ᱫᱚᱱᱟ ᱟᱨ ᱢᱟᱜ ᱢᱚᱬᱮ ᱨᱮᱦᱚᱸ ᱠᱚ ᱫᱚᱱᱟ
ᱦᱳᱭ ᱦᱳᱭ
ᱟᱫᱚ ᱦᱳᱭ ᱠᱤᱪᱷᱩ ᱠᱤᱪᱷᱩ ᱢᱟᱱᱮ ᱠᱤᱪᱷᱩ ᱫᱚᱝ ᱞᱟᱜᱽᱲᱮ ᱚᱱᱟ ᱠᱚᱢᱟ ᱮᱢᱱᱤ ᱡᱚᱛᱚ ᱨᱮᱜᱮ ᱠᱚ ᱮᱱᱮᱡᱟ ᱚᱱᱟ ᱠᱚᱦᱚᱸ ᱮᱱᱮᱡ ᱟᱠᱚ ᱟᱨᱚ ᱠᱤᱪᱷᱩ ᱠᱤᱪᱷᱩ ᱚᱱᱟ ᱥᱮᱸᱫᱽᱨᱟ ᱴᱮᱸᱫᱽᱨᱟ ᱚᱱᱟ ᱠᱚᱫᱚ ᱥᱩᱫᱩ ᱢᱟᱜᱢᱚᱬᱮ ᱥᱚᱢᱚᱭ ᱜᱮᱠᱚ ᱥᱮᱨᱮᱧᱟ ᱾ ᱵᱟᱦᱟ ᱨᱮᱫᱚ ᱩᱱᱟᱹᱜ ᱫᱚ ᱵᱟᱠᱚ ᱤᱭᱟᱹᱭᱟᱼᱼ ᱟᱨ ᱵᱟᱦᱟ ᱠᱚᱨᱮ ᱫᱚ, ᱢᱟᱱᱮ ᱵᱟᱦᱟ ᱠᱚᱨᱮ ᱫᱚ ᱚᱱᱟ ᱡᱷᱤᱠᱟᱹ ᱮᱱᱮᱡ ᱴᱟᱜ ᱠᱚ ᱵᱮᱥᱤᱼᱼ ᱡᱷᱤᱠᱟᱹ ᱮᱱᱮᱡ, ᱚᱱᱟ ᱡᱷᱤᱠᱟᱹ ᱮᱱᱮᱡᱴᱟᱜ ᱮᱱᱮᱡᱟᱠᱚ ᱵᱟᱦᱟ ᱨᱮᱫᱚ᱾
ᱚ ᱟᱪᱪᱷᱟ ᱾
ᱦᱳᱭ, ᱟᱫᱚ ᱚᱱᱛᱮ ᱫᱚ ᱠᱷᱩᱵᱽ ᱢᱤᱫᱴᱟᱹᱝ ᱫᱚ ᱢᱟᱜ ᱢᱚᱬᱮ ᱫᱚ ᱵᱟᱝ ᱦᱩᱭᱩᱜᱭ ᱜᱮᱭᱟ ᱥᱮ ᱪᱮᱫ ᱜᱚᱝᱠᱮ?
ᱵᱟᱝᱜᱮ, ᱟᱞᱮᱭᱟᱜ ᱴᱚᱴᱷᱟ ᱠᱚᱨᱮ ᱫᱚ ᱦᱟᱸᱜ ᱚᱱᱠᱟ ᱢᱟᱜ ᱢᱚᱬᱮ ᱫᱚ ᱵᱟᱝ ᱦᱩᱭᱩᱜᱼᱟ ᱾ ᱟᱨᱼᱼ ᱥᱤᱱᱩ ᱟᱞᱮ ᱫᱚ ᱚᱱᱟ ᱢᱟᱜ ᱢᱚᱬᱮ ᱜᱮ ᱦᱟᱸᱜ ᱞᱮ ᱢᱟᱱᱟᱣ ᱵᱟᱲᱟᱭᱟ ᱾ ᱢᱟᱜ ᱢᱚᱬᱮ ᱫᱚ ᱵᱟᱝ, ᱵᱟᱦᱟᱼᱼ
ᱵᱟᱦᱟ, ᱟᱪᱪᱷᱟ ᱟᱪᱪᱷᱟ ᱵᱚᱪᱷᱚᱨ ᱠᱮ ᱵᱚᱪᱚᱨ ᱵᱟ᱾
ᱦᱳᱭ ᱦᱳᱭ, ᱢᱟᱜ ᱢᱚᱬᱮ ᱫᱚ ᱮᱠᱟᱞ ᱩᱛᱟᱹᱨ ᱵᱟᱝ ᱜᱮ ᱦᱩᱭᱩᱜᱼᱟ ᱾
ᱚ
ᱟᱨ ᱛᱚᱵᱮ, ᱟᱯᱮᱥᱮᱱ ᱫᱚ ᱦᱟᱸᱜ ᱵᱟᱱᱟᱨ ᱜᱮ ᱦᱩᱭᱩᱜᱼᱟ ᱥᱮ ᱪᱮᱫ ᱞᱮᱠᱟ?
ᱵᱟᱝᱟ ᱟᱞᱮ ᱚᱱᱛᱮ ᱫᱚ ᱢᱟᱱᱮ ᱱᱚᱛᱮ ᱫᱚ ᱵᱟᱦᱟ ᱦᱚᱸ ᱦᱩᱭᱩᱜ ᱜᱮᱭᱟ ᱾ ᱟ ᱟᱹᱵᱤᱱᱟᱜ ᱟᱼᱼ ᱢᱟᱜ ᱢᱚᱬᱮ ᱦᱚᱸ ᱦᱩᱭᱩᱜ ᱜᱮᱭᱟ, ᱢᱟᱱᱮ ᱟᱞᱮ ᱟᱛᱩ ᱨᱮᱫᱚ ᱵᱟᱦᱟ ᱜᱮ ᱥᱩᱫᱷᱩ ᱦᱩᱭᱩᱜᱼᱟ ᱾ ᱠᱤᱱᱛᱩ ᱫᱷᱟᱨᱮ ᱯᱟᱥᱮ ᱠᱚᱨᱮ, ᱢᱟᱱᱮ ᱮ ᱛᱤᱱᱮ ᱟᱼᱼ ᱵᱟᱨᱚ ᱛᱮᱨᱚ ᱠᱤᱞᱳᱢᱤᱴᱟᱨ ᱜᱟᱱ ᱡᱷᱟᱹᱞ ᱠᱚᱨᱮ ᱚᱱᱟ ᱟᱹᱛᱩ ᱠᱚᱨᱮ ᱫᱚ ᱢᱟᱜ ᱢᱚᱬᱮ ᱦᱚᱸ ᱢᱟᱜ ᱢᱚᱬᱮᱜ ᱜᱮᱭᱟ ᱾
ᱦᱳᱭ ᱦᱳᱭ ᱾
ᱟᱫᱚ ᱟᱞᱮ ᱫᱚ ᱥᱩᱫᱩ ᱵᱟᱦᱟ ᱜᱮᱞᱮ ᱵᱟᱦᱟᱜᱼᱟ, ᱢᱟᱱᱮ ᱟᱞᱮ ᱟᱛᱩ ᱨᱮ ᱾ ᱠᱤᱱᱛᱩ ᱮᱴᱟᱜ ᱟᱹᱛᱩ ᱠᱚᱨᱮ ᱫᱚ ᱢᱳᱴᱟᱢᱩᱴᱤ ᱵᱟᱦᱟᱼᱼ ᱢᱟᱜ ᱢᱚᱬᱮ ᱵᱟᱨᱭᱟ ᱜᱮ ᱠᱚᱼᱼ ᱠᱚᱨᱟᱭ ᱟᱨᱥ ᱤ
ᱦᱮᱸ
ᱟᱫᱚ ᱟᱞᱮ ᱦᱚᱸ ᱠᱚᱨᱟᱣ ᱫᱚ ᱠᱚᱨᱟᱣ ᱜᱟᱱᱚᱜᱻᱟ, ᱟᱫᱚ ᱟᱹᱛᱩ ᱦᱚᱲ ᱠᱚᱼᱼ ᱠᱤᱱᱛᱩ ᱯᱩᱭᱥᱟᱹ ᱠᱚ ᱵᱟᱝ ᱨᱟᱠᱟᱵᱼᱟ ᱛᱚ᱾
ᱦᱮᱸ
ᱟᱫᱚ ᱚᱱᱟ ᱠᱷᱟᱹᱛᱤᱨ ᱚᱱᱟ ᱯᱨᱚᱛᱛᱮᱠ ᱵᱚᱪᱷᱚᱨ ᱚᱱᱟ ᱵᱟᱦᱟ ᱜᱮᱞᱮ ᱠᱚᱨᱟᱭᱟ ᱟᱨ ᱪᱮᱫ ᱾ ᱢᱤᱫᱴᱟᱝ ᱜᱮ ᱟᱨ ᱤᱭᱟᱹ, ᱯᱟᱨᱵᱚᱱ ᱴᱟᱨᱵᱚᱱ ᱠᱚ ᱥᱚᱦᱨᱟᱭ ᱠᱚ ᱾ ᱚᱱᱟ ᱥᱚᱦᱨᱟᱭ, ᱚᱱᱟ ᱠᱚᱫᱚ ᱚᱠᱟ ᱥᱚᱢᱚᱭ ᱯᱮ ᱥᱚᱦᱨᱟᱭᱚᱜᱼᱟ?
ᱥᱚᱦᱨᱟᱭ ᱠᱚᱫᱚ ᱦᱟᱸᱜ, ᱟᱞᱮ ᱥᱮᱱ ᱫᱚ ᱟᱹᱰᱤ ᱨᱟᱹᱥᱼᱼ ᱨᱟᱹᱥᱠᱟᱹ ᱥᱟᱞᱟᱜ ᱡᱟᱠ ᱡᱚᱢᱚᱠ ᱛᱮᱞᱮ ᱢᱟᱱᱟᱣᱟ, ᱛᱚ ᱥᱚᱨᱦᱟᱭ ᱫᱚ ᱦᱟᱸᱜ ᱩᱸᱼᱼ ᱥᱚᱦᱨᱟᱭ ᱵᱚᱸᱜᱟ ᱠᱚ ᱢᱟᱱᱟᱣᱟ, ᱥᱚᱦᱨᱟᱭ ᱵᱚᱸᱜᱟ ᱜᱮᱞᱮ ᱢᱟᱱᱟᱣᱟ ᱡᱟᱦᱟᱸ ᱫᱚ, ᱚᱠᱴᱳᱵᱚᱨ ᱢᱟᱥ ᱨᱮ ᱯᱟᱲᱟᱜ ᱠᱟᱱᱟ ᱾
ᱦᱳᱭ ᱦᱳᱭ ᱦᱳᱭ ᱾
ᱩᱱ ᱚᱠᱛᱚ ᱜᱮ ᱥᱚᱨᱦᱟᱭ ᱫᱚᱞᱮ ᱢᱟᱱᱟᱣᱟ, ᱛᱚᱵᱮ ᱚᱱᱮ ᱠᱟᱛᱷᱟ ᱨᱮᱦᱚᱸ ᱢᱮ ᱢᱮᱱᱟᱜᱼᱟᱼᱼ ᱥᱚᱦᱨᱟᱭ ᱫᱚ ᱢᱟᱨᱟᱝ ᱯᱚᱨᱚᱵᱽ ᱾ ᱚᱱᱟ ᱞᱮᱠᱟᱛᱮ ᱟᱞᱮ ᱟᱹᱛᱩ ᱨᱮᱫᱚ ᱡᱚᱛᱚᱠᱷᱚᱱ ᱨᱟᱹᱥᱠᱟᱹᱼᱟᱜ ᱯᱚᱨᱚᱵᱽ ᱢᱮᱱ ᱛᱮᱫᱚ, ᱥᱚᱦᱚᱨᱟᱭ ᱯᱚᱨᱚᱵᱽ ᱢᱮᱱ ᱜᱮᱞᱮ ᱵᱟᱲᱟᱭ ᱾
ᱦᱩᱸ
ᱟᱨ ᱟᱹᱰᱤ ᱡᱟᱸᱠ ᱡᱚᱢᱚᱠ ᱛᱮᱞᱮ ᱢᱟᱱᱟᱣᱟ ᱾
ᱦᱳᱭ ᱥᱚᱦᱨᱟᱭ ᱫᱚ ᱟᱞᱮ ᱦᱚᱸ ᱡᱟᱸᱠ ᱡᱚᱢᱚᱠᱛᱮ ᱢᱟᱱᱟᱭᱟᱞᱮ ᱚᱱᱟ ᱯᱟᱨᱵᱚᱱ ᱯᱚᱨᱮ ᱾ ᱼᱼᱭᱟ ᱯᱟᱨᱵᱚᱱ ᱵᱚᱸᱜᱟ ᱯᱚᱨᱮ ᱟᱨ ᱥᱚᱨᱦᱟᱭ ᱵᱚᱸᱜᱟ ᱦ ᱨᱟᱹᱥᱠᱟᱹ
ᱦᱳᱭ ᱦᱳᱭ
ᱰᱟᱝᱨᱤ ᱠᱚᱞᱮ ᱠᱷᱩᱱᱴᱟᱹᱣ ᱵᱟᱲᱟ ᱠᱚᱣᱟ, ᱱᱮᱛᱟᱨ ᱢᱟ ᱰᱟᱝᱨᱤ ᱠᱚᱦᱚᱸ ᱡᱚᱛᱼᱼ ᱛᱚ ᱚᱲᱟᱜ ᱠᱚᱨᱮ ᱟᱨ ᱵᱟᱠᱚ ᱛᱟᱸᱦᱮᱱ ᱠᱟᱱᱟ ᱾ ᱟᱨ ᱚᱠᱟᱨᱮ ᱰᱟᱝᱨᱤ ᱠᱷᱩᱱᱴᱟᱹᱣ ᱠᱚᱣᱟᱢ, ᱟᱫᱚ ᱡᱟᱭᱦᱳᱠ ᱟᱞᱮᱼᱼ ᱟᱹᱛᱩ ᱠᱚᱨᱮ ᱫᱚ ᱡᱟᱭᱦᱳᱠ ᱢᱮᱱᱟᱜ ᱠᱚᱣᱟ ᱰᱟᱝᱨᱤ ᱠᱚᱫᱚ, ᱟᱞᱮ ᱦᱚᱸ ᱟᱞᱮ ᱚᱲᱟᱜᱼᱼ ᱨᱮᱸᱦᱚ ᱢᱤᱫᱴᱟᱝ ᱵᱟᱨᱭᱟ ᱜᱟᱱ ᱢᱮᱱᱟᱜ ᱠᱚᱣᱟ, ᱟᱫᱚ ᱩᱱᱠᱩ ᱠᱚᱜᱮ ᱩᱱᱠᱩ ᱛᱮᱜᱮᱼᱼ ᱠᱚᱞᱮ ᱠᱷᱩᱱᱴᱟᱹᱣ ᱵᱟᱲᱟ ᱠᱚᱣᱟ, ᱥᱚᱦᱨᱟᱭ ᱨᱮᱫᱚ ᱾
ᱦᱳᱭ ᱼ ᱦᱳᱭ
ᱤᱧ ᱱᱚᱱᱛᱮ ᱢᱟᱞᱫᱟ ᱥᱟᱭᱤᱰ ᱨᱤᱧ ᱧᱮᱞ ᱠᱟᱠ ᱢᱟᱞᱫᱟ ᱥᱟᱭᱤᱰ ᱨᱮᱫᱚ ᱛᱳᱢᱟᱨ ᱥᱚᱦᱚᱨᱟᱭ ᱢᱟᱱᱮ ᱟᱵᱚ ᱚᱠᱟ ᱥᱚᱢᱚᱭ ᱥᱟᱠᱨᱟᱛᱚᱜ ᱟᱵᱚᱱ ᱮ ᱡᱟ ᱚᱱᱟ ᱡᱟᱱᱩᱣᱟᱨᱤ ᱢᱟᱥ ᱥᱮᱫ᱾ ᱩᱱ ᱥᱚᱢᱚᱭ ᱥᱟᱠᱨᱟᱛ ᱟᱵᱚᱱ ᱯᱤᱴᱷᱟᱹ ᱠᱚᱵᱚᱱ ᱡᱚᱢᱟ ᱾ ᱩᱱᱠᱩ ᱫᱚ ᱩᱱ ᱥᱚᱢᱚᱭ ᱢᱟᱞᱫᱟ ᱚᱱᱟ ᱤᱭᱟᱹ ᱥᱟᱭᱤᱰ ᱠᱚᱨᱮ ᱚᱱᱛᱮ ᱫᱚᱧᱼᱼᱼ ᱧᱮᱞ ᱠᱟᱠ ᱠᱚᱣᱟ ᱡᱮ ᱩᱱᱠᱩ ᱫᱚ ᱵᱤᱡᱚᱭ ᱥᱚᱢᱚᱭ ᱮᱸᱻ ᱱᱤᱭᱟᱹ ᱥᱟᱠᱨᱟᱛ ᱚᱱᱟ ᱤᱭᱟᱹ ᱥᱟᱠᱨᱟᱛ ᱥᱚᱢᱚᱭ ᱜᱮ ᱥᱚᱦᱨᱟᱭ ᱛᱚᱨᱟᱜ ᱟᱠᱚ᱾ ᱢᱟᱱᱮ ᱩᱱᱠᱩᱣᱟᱼᱜ ᱫᱚ ᱢᱤᱫ ᱥᱚᱢᱚᱭ ᱨᱮᱜᱮ ᱵᱟᱨ ᱫᱷᱟᱣ
ᱦᱳᱭ ᱼ ᱦᱳᱭ
ᱢᱟᱱᱮ ᱢᱤᱫᱴᱟᱝ ᱯᱚᱨᱚᱵᱽ ᱨᱮᱜᱮ ᱵᱟᱨᱭᱟ ᱯᱚᱨᱚᱵᱽ ᱠᱚ ᱯᱟᱞᱚᱱᱟ᱾ ᱟᱨ ᱪᱮᱫ ᱚᱱᱟ ᱥᱚᱢᱚᱭ ᱜᱮ
ᱟᱪᱷᱟ - ᱟᱪᱪᱷᱟ
ᱟᱫᱚ ᱚᱠᱟ ᱥᱮᱫ ᱚᱠᱟ ᱞᱮᱠᱟ ᱱᱤᱛᱚᱜ
ᱦᱩᱸ - ᱦᱩᱸ
ᱦᱳᱭ ᱟᱫᱚ ᱵᱟᱲᱟᱭᱟᱵᱤᱱ ᱛᱚ ᱠᱟᱹᱴᱤᱡ ᱪᱩᱞᱩᱝ ᱡᱟᱭᱜᱟ ᱨᱮᱱᱟᱜ ᱤᱭᱟᱹ ᱞᱮᱱᱠᱷᱟᱱ ᱜᱮ! ᱵᱷᱟᱥᱟ ᱵᱚᱫᱚᱞᱚᱜᱼᱟ᱾ ᱛᱚᱵᱮ ᱱᱤᱭᱟᱹ ᱟᱵᱚᱣᱟᱜ ᱤᱭᱟᱹ ᱫᱚ ᱪᱮᱫ ᱠᱟᱱᱟ᱾ ᱥᱮ ᱵᱟᱝ ᱦᱸ ᱜᱚᱝᱠᱮ?
ᱦᱩᱸ - ᱦᱩᱸ - ᱦᱩᱸ
ᱟᱫᱚ ᱚᱱᱟᱜᱮ ᱮ ᱨᱚᱠᱚᱢ ᱠᱷᱚᱡᱽ, ᱠᱷᱚᱵᱚᱨ, ᱫᱚᱦᱚ ᱦᱩᱭ ᱠᱟᱱᱟ᱾
ᱦᱳᱭ ᱻ ᱦᱳᱭ ᱻ ᱦᱳᱭ
ᱟᱫᱚ ᱛᱚᱵᱮ ᱛᱚᱲᱟ ᱠᱚᱫᱚ ᱦᱟᱨᱟ ᱜᱚᱫ ᱮᱱ ᱛᱟᱯᱮᱭᱟ?
ᱛᱚᱞᱟ ᱠᱚᱫᱚ ᱦᱟᱸᱜ ᱩᱱᱟᱹᱜ ᱴᱟ ᱫᱚ ᱵᱟᱝ ᱦᱟᱨᱟ ᱟᱠᱟᱱᱟ᱾
ᱢᱟᱱᱮ ᱜᱤᱲᱤ ᱦᱩᱭ ᱠᱟᱱᱟ ᱥᱮ ᱪᱮᱫ?
ᱦᱳᱭ ᱜᱤᱰᱤ ᱫᱚ ᱦᱩᱭ ᱠᱟᱱᱟ ᱟᱨ ᱠᱟᱹᱡ ᱠᱟᱹᱡ ᱚᱢᱚᱱ ᱧᱚᱜ ᱟᱠᱟᱱ ᱜᱮᱭᱟ ᱚᱢᱚᱱ ᱫᱚ ᱟᱫᱚ ᱚᱢᱚᱱᱚᱜᱼᱟ ᱦᱟᱸᱜ ᱚᱱᱠᱟ ᱥᱚᱢᱚᱭ ᱥᱚᱢᱚᱭ ᱫᱟᱜ ᱡᱟᱹᱲᱤ ᱠᱚ ᱧᱟᱢ ᱞᱮᱠᱷᱟᱱ ᱮ
ᱚ ᱟᱪᱪᱷᱟ ᱼ ᱟᱪᱪᱷᱟ, ᱵᱷᱟᱜᱮ ᱼ ᱵᱷᱟᱜᱮ ᱱᱤᱭᱟᱹ ᱟᱸᱥᱟᱲ ᱵᱚᱸᱜᱟ ᱢᱟ ᱵᱚᱞᱚᱭ ᱮᱱᱟ ᱟᱨ ᱠᱤᱪᱷᱩ ᱫᱤᱱ ᱠᱷᱟᱱ ᱜᱮ ᱱᱟᱸᱦᱜ᱾ ᱛᱚᱲᱟ ᱯᱮ ᱮᱠᱫᱚᱢ ᱛᱩᱫᱟ ᱟᱛᱮ ᱜᱮ ᱱᱟᱸᱦᱜ ᱟᱨᱚ ᱨᱚᱦᱚᱭ ᱜᱚᱫᱟ ᱯᱮ᱾
ᱦᱳᱭ ᱼ ᱦᱳᱭ ᱱᱚᱸᱜᱼᱚᱭ ᱦᱟᱸᱜ ᱛᱚᱞᱟ ᱠᱚ ᱦᱟᱨᱟ ᱠᱟᱛᱮᱜᱼᱼᱼ ᱦᱳᱭ ᱛᱚᱞᱟ ᱠᱚ ᱡᱩᱫᱤ ᱦᱟᱨᱟ ᱠᱟᱛᱮᱫ ᱫᱟᱜ ᱡᱟᱹᱲᱤ ᱡᱩᱫᱤᱼᱼᱼ ᱠᱷᱮᱛ ᱠᱚᱨᱮ ᱛᱟᱦᱮᱸ ᱞᱮᱱ ᱠᱷᱟᱱ ᱜᱮ ᱦᱟᱸᱜ ᱨᱚᱦᱚᱭ ᱫᱚ ᱨᱚᱦᱚᱭ ᱞᱮ ᱮᱦᱚᱵᱼᱟ᱾ ᱦᱟᱸᱜ
ᱜᱚᱝᱠᱮ ᱟᱯᱮ ᱫᱚ ᱠᱷᱚᱛ ᱠᱚᱯᱮ ᱮᱢ ᱜᱮᱭᱟ ᱥᱮ ᱮ ᱠᱷᱚᱛ ᱠᱚ ᱮᱢ ᱜᱮᱭᱟ ᱯᱮ ᱚᱱᱟ ᱥᱟᱨ ᱤᱭᱟᱹ ᱛᱚᱲᱟ ᱜᱤᱰᱤ ᱞᱟᱦᱟ ᱨᱮ ᱚᱱᱟ ᱵᱟᱹᱛ ᱠᱚᱨᱮ?
ᱦᱳᱭ ᱼ ᱦᱳᱭ ᱼ ᱦᱳᱭ ᱚᱱᱟ ᱫᱚ ᱮᱢ ᱜᱮᱭᱟᱞᱮ᱾
ᱥᱮ ᱥᱟᱨ ᱥᱟᱨ ᱛᱮᱜᱮ ᱯᱮ ᱤᱭᱟᱹᱭ ᱟ᱾
ᱥᱟᱨ ᱫᱚ ᱵᱟᱝ ᱞᱮ ᱮᱢ ᱠᱟᱫᱟ ᱚᱱᱠᱟ ᱫᱚ ᱦᱟᱸᱜ ᱠᱷᱚᱛ ᱜᱮᱞᱮ ᱮᱢ ᱵᱟᱲᱟᱭᱟ᱾ ᱟᱞᱮ ᱫᱚ᱾ ᱟᱫᱚ ᱚᱱᱠᱟ ᱢᱤᱫ ᱦᱳᱭ ᱼ ᱦᱳᱭ
ᱟᱫᱚ ᱱᱮᱛᱟᱨ ᱢᱟ ᱚᱲᱟᱜ ᱠᱚᱨᱮᱜ ᱰᱟᱝᱨᱤ ᱠᱚ ᱵᱟᱠᱚ ᱛᱟᱦᱮᱱ ᱠᱟᱱᱟ᱾ ᱟᱫᱚ ᱡᱷᱚᱛᱚ ᱦᱚᱲ ᱜᱮ ᱥᱟᱨ ᱛᱮᱜᱮ ᱠᱚ ᱪᱟᱹᱞᱩᱼᱭᱟ᱾ ᱟᱫᱚ ᱡᱟᱦᱟᱸᱭ ᱚᱲᱟᱜ ᱠᱚᱨᱮ ᱰᱟᱝᱨᱤ ᱠᱚ ᱢᱮᱱᱟᱜ ᱠᱚᱣᱟ ᱩᱱᱠᱩ ᱫᱚ ᱡᱟᱭᱦᱳᱠ ᱠᱷᱚᱛ ᱠᱚᱼᱠᱚ ᱤᱭᱟᱹ ᱵᱟᱲᱟᱭᱼᱟ ᱾ᱯᱟᱹᱦᱤᱞ ᱫᱚ ᱚᱱᱟ ᱟᱵᱚᱣᱟᱼᱜ ᱚᱱᱟ ᱜᱮ ᱥᱟᱨ ᱨᱟᱱ ᱫᱚ᱾ ᱥᱮ ᱵᱟᱝᱟ᱾ ᱚᱱᱟ ᱠᱷᱚᱛ ᱜᱮ ᱟᱵᱚᱣᱟᱼᱜ ᱫᱚ ᱥᱟᱨ ᱨᱟᱱ
ᱦᱳᱭ ᱼ ᱦᱳᱭ
ᱚᱱᱟ ᱛᱮᱜᱮ ᱟᱵᱚᱣᱟᱼᱜ ᱡᱷᱚᱛᱚ ᱯᱷᱚᱞᱚᱱ ᱯᱩᱨᱟᱹ ᱵᱷᱟᱜᱤ ᱼ ᱵᱷᱟᱜᱤ ᱯᱷᱚᱞᱚᱱ ᱦᱩᱭᱩᱼᱟ᱾
ᱦᱩᱸ ᱼ ᱦᱩᱸ ᱟᱫᱚ ᱱᱤᱛᱚᱜ ᱦᱚᱸᱛᱚ ᱚᱱᱟᱼᱼ ᱰᱟᱹᱝᱨᱤᱭᱟᱜ ᱠᱷᱚᱛ ᱫᱚ ᱟᱹᱰᱤ ᱫᱟᱢ ᱟᱱᱟᱜ ᱠᱟᱱ ᱜᱮᱭᱟ ᱾ ᱚᱱᱟ ᱫᱚ ᱟᱹᱰᱤ ᱞᱟᱹᱠᱛᱤᱭᱟᱜ ᱠᱟᱱ ᱜᱮᱭᱟ ᱚᱱᱟ ᱨᱮ ᱠᱷᱚᱛ ᱮᱢᱟᱜ ᱠᱷᱟᱱ ᱟᱹᱰᱤ ᱪᱮᱦᱨᱟ ᱜᱮ ᱛᱚᱞᱟ ᱠᱚ ᱫᱟᱨᱮᱜᱼᱟ ᱾ ᱢᱟᱱᱮ ᱚᱱᱮ ᱡᱟᱦᱟᱸ ᱠᱤᱨᱤᱧ ᱟᱹᱜᱩ ᱥᱟᱨ ᱞᱮᱠᱟ ᱜᱮ ᱚᱱᱟ ᱠᱷᱚᱛ ᱦᱚᱸᱭ ᱠᱟᱹᱢᱤ ᱜᱮᱭᱟ ᱾
ᱦᱳᱭ ᱾
ᱛᱚ ᱚᱱᱮ ᱟᱹᱵᱤᱱ ᱵᱤᱱ ᱞᱟᱹᱭ ᱠᱮᱫ ᱞᱮᱠᱟ ᱡᱟᱦᱟᱸᱭ ᱠᱚ ᱰᱟᱹᱝᱨᱤ ᱜᱮ ᱵᱟᱹᱱᱩᱜ ᱠᱚᱣᱟ ᱛᱟᱦᱞᱮ ᱩᱱᱠᱩ ᱫᱚ ᱩᱸ ᱵᱟᱫᱽᱫᱷᱚ ᱡᱟᱞᱟ ᱟᱹᱜᱩ ᱠᱟᱛᱮᱫ ᱾
ᱦᱳᱭ ᱟᱨ ᱟᱨ ᱪᱮᱫ ᱠᱚ ᱪᱤᱠᱟᱹᱭᱟ ᱚᱱᱟ ᱥᱟᱨ ᱜᱮ ᱮᱢ ᱦᱩᱭᱩᱜᱼᱟ ᱾
ᱦᱳᱭ ᱾
ᱦᱩᱸ ᱟᱫᱚ ᱱᱤᱝᱠᱟᱹ, ᱛᱚᱵᱮ ᱜᱚᱝᱠᱮ
ᱦᱳᱭ ᱾
ᱵᱟᱨᱚ ᱢᱤᱱᱤᱴ ᱱᱟᱸᱜ ᱯᱩᱨᱚᱱᱼᱚᱜ ᱠᱟᱱᱟ, ᱱᱤᱝᱠᱟᱹ ᱜᱮ ᱛᱚᱵᱮ ᱟᱨ ᱪᱮᱫ ᱾ ᱟᱨ ᱱᱤᱝᱠᱟᱹ ᱵᱷᱟᱹᱜᱤ ᱛᱟᱦᱮᱱ ᱵᱤᱱ ᱯᱩᱭᱞᱳ ᱦᱤᱡᱩᱜ ᱠᱟᱱ ᱱᱟᱸᱜ ᱛᱤᱨᱤᱥᱮ ᱡᱩᱞᱟᱭ ᱦᱩᱞ ᱢᱟᱦᱟ ᱦᱩᱭᱩᱜ ᱠᱟᱱᱟ ᱱᱟᱸᱜ ᱾
ᱦᱳᱭ ᱦᱳᱭ ᱦᱳᱭ ᱾
ᱟᱫᱚ ᱯᱟᱞᱚᱱ ᱵᱟᱲᱟᱭ ᱟᱠᱚ ᱥᱮ ᱵᱟᱝᱟ ᱻ
ᱦᱳᱭ ᱯᱟᱞᱚᱱ ᱜᱮᱭᱟ ᱞᱮ ᱟᱹᱰᱤ, ᱢᱟᱱᱮ
ᱩᱰᱤ ᱵᱷᱟᱹᱜᱤ ᱧᱚᱸᱜ ᱜᱮ ᱯᱟᱞᱚᱱ ᱛᱟᱵᱚᱱ ᱯᱮ ᱟᱹᱰᱤ ᱟᱹᱰᱤ ᱥᱟᱨᱦᱟᱣ ᱾ ᱟᱞᱮ ᱦᱚᱸ ᱱᱚᱰᱮ ᱯᱟᱞᱚᱱ ᱟᱞᱮ ᱱᱟᱸᱜ ᱟᱞᱮ ᱩᱰᱤ ᱡᱟᱸᱠ ᱡᱚᱢᱚᱠ ᱯᱩᱨᱱᱚ ᱵᱷᱟᱵᱮ ᱜᱮ